ᱦᱮᱸᱼᱼ
ᱦᱮᱸ ᱟᱸᱡᱚᱢᱚᱜ ᱠᱟᱱᱟ᱾
ᱦᱩᱸ ᱟᱹᱰᱤ ᱫᱤᱱ ᱯᱚᱨ?
ᱦᱮᱸ ᱟᱹᱰᱤ ᱫᱤᱱ ᱯᱚᱨ ᱜᱮ ᱟᱹᱵᱤᱱ ᱦᱚᱸ ᱵᱟᱹᱵᱤᱱ ᱠᱚᱞ ᱵᱟᱲᱟᱭᱮᱫᱟ?
ᱦᱮᱸ ᱟᱹᱞᱤᱧ ᱟᱞᱚ ᱵᱤᱱ ᱞᱟᱹᱭᱟ ᱥᱮ ᱟᱹᱞᱤᱧ ᱦᱚᱸ ᱚᱱᱠᱟ ᱠᱟᱹᱢᱤ ᱵᱮᱥᱛᱚ ᱨᱮ ᱢᱮᱱᱟᱜ ᱞᱤᱧᱟ ᱛᱟᱞᱟ ᱠᱚᱨᱮᱼᱼ
ᱪᱮᱫ ᱠᱚ ᱵᱤᱱ ᱠᱟᱹᱢᱤ ᱵᱟᱲᱟᱭᱮᱫᱟ?
ᱟ ᱦᱚᱸᱜᱼᱚᱭ ᱛᱚᱨᱟᱝ ᱱᱤᱛ ᱫᱚ ᱵᱟᱭᱨᱮ ᱞᱤᱧ ᱛᱟᱦᱮᱸ ᱠᱟᱱᱟ ᱛᱚ ᱠᱷᱟᱱ ᱚᱲᱟᱜ ᱞᱤᱧ ᱦᱮᱡ ᱟᱠᱟᱱᱟ᱾ ᱠᱟᱱᱟ ᱚᱲᱟᱜ ᱠᱚᱨᱮ ᱪᱟᱥ ᱵᱟᱥ ᱠᱚ ᱞᱤᱧ ᱠᱚᱨᱟᱣ ᱮᱫᱟ᱾ ᱠᱷᱟᱱ ᱦᱮᱸ ᱥᱮ ᱵᱩᱡᱷᱮᱜ ᱜᱮᱭᱟ ᱵᱤᱱ ᱛᱚ ᱪᱟᱹᱥᱤ ᱫᱤᱥᱚᱢ ᱦᱚᱲ᱾
ᱦᱮᱸ ᱛᱟᱦᱚᱞᱮ ᱪᱟᱥ ᱠᱚ ᱛᱤᱱᱟᱹᱜ ᱫᱷᱟᱹᱨᱤᱡ ᱠᱮᱫᱟ ᱯᱮ
ᱟᱫᱚ ᱮᱠᱷᱟᱱ ᱱᱚᱜᱼᱚᱭ ᱛᱚᱨᱟᱝ ᱤᱭᱟᱹ ᱠᱚ ᱪᱟᱞᱟᱜ ᱠᱟᱱᱟ ᱢᱟᱱᱮ ᱱᱟᱦᱮᱞ ᱠᱚᱛᱮ ᱥᱤ ᱪᱟᱞᱟᱜ ᱠᱟᱱᱟ ᱮᱠᱷᱮᱱ ᱦᱮᱸ ᱥᱮ ᱪᱮᱫ
ᱟᱪᱪᱷᱟ
ᱟᱨ ᱟᱞᱚ ᱵᱤᱱ ᱞᱟᱹᱭᱟ ᱱᱟᱦᱮᱞ ᱥᱤ ᱥᱤ ᱛᱮ ᱰᱟᱸᱰᱟ ᱠᱚ ᱦᱟᱹᱥᱩᱭᱮᱫ ᱞᱤᱧᱟᱹ ᱫᱚᱢᱮ ᱦᱮᱸ ᱥᱮ ᱪᱮᱫ
ᱟᱪᱪᱷᱟ ᱛᱟᱦᱚᱞᱮ ᱟᱯᱮ ᱥᱮᱫ ᱱᱟᱦᱮᱞ ᱛᱮᱜᱮ ᱥᱤ ᱦᱩᱭᱩᱜ ᱠᱟᱱ ᱜᱮᱭᱟ᱾
ᱦᱮᱸ ᱦᱮᱸ ᱦᱮᱸᱜ ᱦᱮᱸ ᱱᱚᱛᱮ ᱫᱚ ᱮᱠᱷᱟᱱ ᱟᱞᱚ ᱵᱤᱱ ᱞᱟᱹᱭ ᱟᱫᱚ ᱟᱞᱮ ᱥᱮᱫ ᱫᱚ ᱠᱷᱟᱱ ᱵᱩᱡᱷᱟᱹᱣ ᱫᱟᱹᱵᱤᱱ ᱛᱚ ᱱᱚᱣᱟ ᱵᱤᱨ ᱫᱤᱥᱚᱢ ᱠᱟᱱᱟ ᱮᱠᱷᱟᱱ ᱟᱫᱚ ᱟᱞᱮ ᱫᱚ ᱟᱫᱚ ᱵᱤᱨ ᱵᱷᱤᱛᱨᱤ ᱧᱚᱜ ᱜᱮᱭᱟᱞᱮ ᱮᱠᱴᱩ ᱛᱟᱦᱞᱮ ᱮᱠᱷᱮᱱ ᱫᱚ ᱱᱚᱛᱮ ᱫᱚ ᱚᱱᱟ ᱠᱚᱫᱚ ᱟᱞᱮ ᱥᱮᱫ ᱫᱚ ᱠᱟᱨᱮᱱᱴ ᱦᱚᱸ ᱵᱟᱝ ᱦᱮᱡ ᱟᱠᱟᱱᱟ ᱰᱤᱵᱟᱹ ᱟᱞᱚ ᱛᱮᱞᱮ ᱫᱚᱞᱮ ᱰᱤᱵᱟᱹ ᱟᱞᱚ ᱛᱮᱞᱮ ᱛᱟᱦᱮᱱᱟ᱾
ᱟᱪᱪᱷᱟ ᱟᱪᱪᱷᱟ ᱟᱪᱪᱷᱟ
ᱟᱫᱚ ᱞᱤᱧ ᱢᱮᱱᱫᱟ ᱟᱯᱮ ᱫᱚ ᱚᱱᱛᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ
ᱟᱞᱮ ᱫᱚ ᱵᱤᱞᱤᱛ ᱫᱤᱥᱚᱢ ᱠᱟᱱᱟ ᱞᱮ
ᱟᱪᱪᱷᱟ ᱟᱪᱪᱷᱟ ᱛᱟᱦᱚᱞᱮ ᱚᱱᱛᱮ ᱫᱚ ᱠᱟᱨᱮᱱᱴ ᱠᱚ ᱪᱟᱞᱟᱣ ᱟᱠᱟᱱᱟ᱾
ᱦᱮᱸ ᱠᱟᱨᱮᱱᱴ ᱠᱚ ᱦᱮᱡ ᱟᱠᱟᱱᱟ᱾
ᱟᱪᱪᱷᱟ ᱛᱟᱦᱚᱞᱮ ᱛᱚ ᱚᱥᱩᱵᱤᱫ ᱵᱟᱹᱱᱩᱜ ᱟᱠᱟᱫᱟ ᱛᱟᱦᱚᱞᱮ ᱚᱱᱛᱮ ᱫᱚ ᱨᱚᱦᱚᱭ ᱠᱚᱫᱚ ᱪᱮᱫ ᱛᱮᱯᱮ ᱨᱚᱦᱚᱭ ᱛᱟᱵᱚᱱ ᱜᱮᱭᱟ
ᱦᱮᱸ ᱨᱚᱦᱚᱭ ᱫᱚ ᱥᱤ ᱛᱮᱜᱮ
ᱢᱟᱱᱮ ᱢᱟᱱ ᱟᱞᱮ ᱵᱟᱝ ᱟᱹᱞᱤᱧ ᱞᱤᱧ ᱟᱹᱭᱠᱟᱹᱣ ᱫᱟ ᱢᱮᱱ ᱫᱚ ᱥᱮᱱ ᱡᱟᱦᱟᱸ ᱢᱟᱱᱮ ᱥᱤ ᱡᱟᱦᱟᱸᱴᱟᱜ ᱞᱤᱧ ᱢᱮᱱ ᱚᱪᱚᱭ ᱮᱫᱟ ᱠᱷᱮᱛ ᱥᱤ ᱱᱚᱣᱟ ᱫᱚ ᱱᱟᱦᱮᱞ ᱛᱮᱯᱮ ᱥᱤᱫᱟ ᱥᱮ ᱱᱚᱣᱟ ᱫᱚ ᱴᱟᱠ
ᱟᱺᱦᱟᱺᱜ ᱱᱟᱦᱮᱞ ᱦᱮᱸ ᱱᱟᱦᱮᱞ ᱛᱮᱦᱚᱸ ᱠᱚ ᱥᱤ ᱜᱮᱭᱟ ᱱᱟᱦᱮᱞ ᱦᱚᱸ ᱱᱟᱦᱮᱞ ᱛᱮᱦᱚᱸ ᱟᱹᱰᱤ ᱠᱚᱢ ᱧᱮᱞᱚᱜᱼᱟ᱾ ᱚᱱᱟ ᱴᱟᱠᱴᱟᱨ ᱠᱚᱛᱮ ᱜᱮ ᱠᱚ ᱥᱤ ᱜᱮᱭᱟ᱾ ᱱᱟᱦᱮᱞ ᱛᱮ ᱦᱚᱸ ᱟᱹᱰᱤ ᱠᱚᱢ ᱡᱩᱫᱤ ᱠᱚ ᱥᱤᱭᱟ ᱢᱤᱫ ᱵᱟᱨ ᱦᱚᱲ
ᱟ ᱟᱪᱪᱷᱟ ᱟᱪᱪᱷᱟ ᱟᱪᱷᱟ ᱟᱪᱷᱟ ᱟᱫᱚ ᱠᱷᱟᱱ ᱪᱮᱫ ᱞᱤᱧ ᱞᱟᱹᱭᱟᱵᱤᱱᱟ ᱱᱚᱛᱮ ᱫᱚ ᱮᱠᱷᱟᱱ ᱛᱚ ᱵᱤᱨ ᱫᱤᱥᱚᱢ ᱛᱚ ᱟᱫᱚ ᱠᱷᱟᱱ ᱯᱟᱹᱦᱤᱞ ᱧᱚᱜᱼᱟᱜ ᱜᱮ ᱮᱠᱷᱚᱱᱳ ᱠᱟᱨᱮᱱᱴ ᱠᱚᱫᱚ ᱵᱟᱝ ᱦᱮᱡ ᱟᱠᱟᱱᱟ ᱰᱤᱵᱟᱹ ᱟᱞᱚᱛ ᱛᱚ ᱢᱮᱱᱟᱜ ᱞᱮᱭᱟ ᱦᱮᱸ ᱵᱟᱝ ᱦᱮᱨᱟ ᱠᱤᱱ ᱵᱤᱱ ᱧᱮᱞ ᱟᱠᱟᱫᱟ
ᱦᱮᱸ ᱧᱮᱞ ᱟᱠᱟᱫᱟ ᱞᱤᱧ
ᱦᱮᱸ ᱚᱱᱟ ᱦᱮᱨᱟ ᱠᱤᱱ ᱜᱮ ᱦᱮᱨᱟ ᱠᱤᱱ ᱢᱮᱱᱟᱜ ᱟᱠᱟᱫᱟ ᱦᱮᱸ ᱚᱱᱟ ᱦᱮᱨᱟ ᱠᱤᱱ ᱛᱮ ᱦᱮᱨᱟ ᱠᱤᱱ ᱛᱮ ᱡᱩᱞ ᱠᱟᱛᱮᱫ ᱫᱟᱠᱟᱞᱮ ᱡᱚᱢᱟ ᱧᱤᱫᱟᱹ ᱵᱮᱲᱟ ᱡᱟᱭᱦᱳᱠ ᱛᱟᱦᱞᱮ ᱮᱠᱷᱟᱱ ᱫᱤᱥ ᱵᱤᱨ ᱫᱤᱥᱚᱢ ᱵᱮᱱ ᱦᱮᱡ ᱵᱟᱲᱟ ᱟᱠᱟᱱᱟ ᱥᱮ ᱵᱟᱝ
ᱦᱮᱸ ᱵᱤᱨ ᱫᱤᱥᱚᱢ ᱪᱟᱞᱟᱣ ᱜᱤ ᱦᱮᱸ ᱪᱟᱞᱟᱣ ᱵᱟᱲᱟ ᱟᱠᱟᱱᱟ ᱞᱤᱧ
ᱵᱤᱨ ᱫᱤᱥᱚᱢ ᱵᱮᱱ ᱦᱮᱡ ᱵᱟᱲᱟ ᱟᱠᱟᱱᱟ᱾
ᱦᱮᱸ ᱪᱟᱞᱟᱣ ᱟᱠᱟᱱᱟ ᱞᱤᱧ
ᱵᱟᱦ ᱟᱹᱰᱤ ᱱᱟᱯᱟᱭ ᱠᱟᱛᱷᱟ ᱛᱚ ᱪᱮᱫ ᱠᱚᱵᱤᱱ ᱧᱮᱞ ᱠᱮᱫᱟ ᱛᱟᱦᱚᱞᱮ ᱵᱤᱫ ᱫᱤᱥᱚᱢ ᱦᱮᱡ ᱠᱟᱛᱮ
ᱚᱸ ᱵᱤᱨ ᱫᱤᱥᱚᱢ ᱪᱟᱞᱟᱣ ᱠᱟᱛᱮᱜ ᱦᱟᱺᱜ ᱵᱤᱨ ᱵᱩᱨᱩ ᱠᱚᱜᱮ
ᱟᱪᱪᱷᱟ ᱚ ᱟᱹᱵᱤᱱ ᱞᱤᱧ ᱞᱟᱹᱭᱟᱵᱤᱱᱟ ᱞᱤᱧ ᱵᱤᱫ ᱫᱤᱥᱚᱢ ᱡᱚᱠᱷᱚᱱ ᱵᱤᱱ ᱦᱤᱡᱩᱜᱼᱟ᱾ ᱡᱚᱠᱷᱚᱱ ᱟ ᱢᱟᱛ ᱠᱚᱢ ᱡᱚᱠᱷᱚᱱ ᱢᱟᱛᱠᱚᱢ ᱵᱤᱱ ᱧᱮᱞ ᱟᱠᱟᱫᱟ ᱢᱟᱛᱠᱚᱢ
ᱦᱮᱸ ᱧᱮᱞ ᱟᱠᱟᱫᱟ ᱞᱤᱧ
ᱦᱮᱸ ᱡᱚᱠᱷᱚᱱ ᱢᱟᱛᱠᱚᱢ ᱵᱟᱦᱟᱜ ᱩᱱ ᱦᱤᱡᱩᱜ ᱵᱤᱱ ᱞᱟᱹᱭ ᱟᱹᱵᱤᱱ ᱠᱟᱱᱟ ᱞᱤᱧ ᱩᱱ ᱡᱚᱠᱷᱚᱡ ᱫᱚ ᱟᱨ ᱢᱤᱫᱴᱮᱱ ᱟᱹᱰᱤ ᱪᱚᱨᱚᱠ ᱵᱩᱡᱷᱟᱹᱜᱼᱟ ᱢᱟᱱᱮ ᱢᱟᱛᱚᱢᱤᱧ ᱦᱟᱞᱟᱝ ᱵᱟᱲᱟ ᱟᱠᱟᱫᱟ?
ᱵᱟᱝᱜᱮ ᱦᱟᱞᱟᱝ ᱫᱚ ᱵᱟᱝ ᱦᱩᱭ ᱟᱠᱟᱱᱟ ᱧᱮᱮᱞ ᱜᱮ᱾
ᱟᱪᱪᱷᱟ ᱟᱪᱪᱷᱟ ᱟᱪᱪᱷᱟ ᱥᱟᱹᱨᱤ ᱜᱮ ᱚᱱᱟ ᱢᱟᱛᱠᱚᱢ ᱡᱚᱠᱷᱚᱱ ᱠᱚ ᱟᱸᱜ ᱢᱟᱛᱠᱚᱢ ᱡᱚᱠᱷᱚᱱ ᱠᱚ ᱦᱟᱞᱟᱝᱼᱟ ᱦᱮᱸ ᱥᱮ ᱵᱟᱝ ᱩᱱ ᱚᱠᱛᱚ ᱦᱤᱡᱩᱜ ᱵᱤᱱ ᱟᱨ ᱚᱱᱛᱮ ᱫᱚ ᱚᱱᱛᱮ ᱫᱚ ᱚᱱᱛᱮ ᱫᱚ ᱟᱯᱮ ᱫᱤᱥᱚᱢ ᱥᱮᱫ ᱫᱚ ᱢᱮᱱᱫᱚ ᱵᱤᱞᱟᱹᱛᱤ ᱢᱟᱱᱮ ᱵᱤᱞᱟᱹᱛ ᱫᱤᱥᱚᱢ ᱥᱮᱫ ᱫᱚ ᱚᱱᱛᱮ ᱫᱚ ᱯᱤᱞᱪᱩ ᱨᱟᱥᱟ ᱵᱟᱠᱚ ᱫᱚᱦᱚᱭ ᱜᱮᱭᱟ?
ᱦᱮᱸ ᱫᱚᱦᱚᱭᱟᱠᱚ ᱵᱟᱝ ᱫᱚᱦᱚ ᱵᱟᱞᱤᱧ ᱞᱟᱹᱭᱟ ᱟᱹᱰᱤ ᱠᱚᱢ ᱧᱮᱞᱚᱜᱼᱟ᱾
ᱟᱪᱪᱷᱟ ᱟᱪᱪᱷᱟ ᱟᱪᱪᱷᱟ ᱟᱪᱪᱷᱟ᱾ ᱵᱟᱝ ᱢᱟᱱᱮ ᱱᱚᱝᱠᱟᱱᱟᱜ ᱡᱮᱢᱚᱱ ᱟᱵᱚᱣᱟᱜ ᱡᱚᱠᱷᱚᱱ ᱥᱮᱨᱣᱟ ᱠᱚ ᱡᱚᱠᱷᱚᱱ ᱦᱩᱭᱩᱜᱼᱟ ᱥᱮᱨᱣᱟ ᱨᱮᱱᱟᱜ ᱯᱚᱨᱚᱵᱽ ᱠᱚ ᱦᱩᱭᱩᱜᱼᱟ ᱩᱱ ᱡᱚᱠᱷᱚᱱ
ᱦᱮᱸ ᱦᱮᱸ ᱦᱮᱸ ᱦᱮᱸ᱾
ᱟᱪᱪᱷᱟ ᱛᱟᱦᱚᱞᱮ ᱟᱵᱤᱱ ᱫᱚᱵᱤᱱ ᱫᱚᱦᱚ ᱵᱟᱲᱟᱠᱟᱫᱟ ᱥᱮ ᱵᱟᱝ?
ᱦᱮᱸ ᱫᱚᱦᱚ ᱟᱠᱟᱫ ᱜᱮᱭᱟᱞᱤᱧ᱾
ᱟᱪᱪᱷᱟ ᱟᱪᱪᱷᱟ ᱛᱟᱦᱚᱞᱮ ᱵᱤᱱ ᱵᱟᱲᱟᱭ ᱫᱚᱵᱤᱱ ᱵᱟᱲᱟᱭ ᱜᱮᱭᱟ ᱦᱮᱸ ᱵᱟᱝ?
ᱦᱮᱸ ᱠᱚᱢ ᱠᱚᱢ᱾
ᱟᱪᱪᱷᱟ ᱢᱟᱱᱮ ᱱᱚᱣᱟ ᱵᱟᱱᱟᱨ ᱜᱮ ᱱᱚᱣᱟ ᱡᱟᱦᱟᱸ ᱟᱵᱚᱣᱟᱜ ᱡᱟᱦᱟᱸ ᱡᱟᱸᱦᱟ ᱫᱚᱠᱚ ᱢᱮᱱᱮᱫ ᱫᱚ ᱢᱮᱱᱫᱚ ᱦᱟᱺᱰᱤ ᱦᱚᱸ ᱟᱨ ᱯᱤᱞᱩᱪᱩ ᱨᱟᱥᱟ ᱵᱟᱱᱟᱨ ᱜᱮ?
ᱵᱟᱝ ᱵᱟᱝ ᱦᱟᱸᱰᱤ ᱜᱮ ᱫᱚᱦᱚ ᱦᱩᱭ ᱟᱠᱟᱱᱟ᱾
ᱟᱪᱪᱷᱟ ᱟᱪᱪᱷᱟ ᱟᱷᱟᱷᱟ ᱵᱟᱝ ᱵᱟᱝ ᱟᱹᱰᱤ ᱢᱚᱡᱽ᱾ ᱟᱫᱚ ᱚᱱᱟᱨᱮ ᱡᱟᱦᱟᱸ ᱚᱱᱮ ᱡᱟᱦᱟᱸ ᱞᱟᱹᱭ ᱫᱟᱞᱤᱧ ᱨᱟᱱᱩ, ᱟᱸᱡᱚᱢᱚᱜ ᱠᱟᱱᱟ? ᱦᱮᱞᱳ
ᱦᱮᱞᱳ ᱦᱮᱸ
ᱦᱮᱸ ᱞᱟᱹᱭ
ᱦᱮᱸ ᱞᱟᱹᱭ ᱫᱟᱞᱤᱧ ᱟᱸᱡᱚᱢᱚᱜ ᱠᱟᱱᱟ ᱥᱮ ᱵᱟᱝ? ᱦᱮᱸ ᱟᱡᱚᱢᱜ ᱠᱟᱱᱟ᱾
ᱟᱵᱤᱱ ᱠᱤᱵᱤᱱ ᱞᱟᱣᱩᱰ ᱟᱠᱟᱣᱫᱟ ᱢᱳᱵᱟᱭᱤᱞ ᱨᱮ?
ᱦᱮᱸ
ᱦᱮᱞᱳ
ᱦᱮᱸ ᱟᱸᱡᱚᱢᱚᱜ ᱠᱟᱱᱟ?
ᱠᱟᱱᱟ, ᱦᱮᱸ ᱟᱚᱢᱚᱜ ᱠᱟᱱᱟ᱾
ᱦᱮᱸ ᱞᱟᱹᱭ ᱫᱟᱞᱤᱧ ᱡᱟᱦᱟᱸ, ᱡᱟᱦᱟᱸ ᱨᱟᱱᱩ ᱨᱟᱱ ᱢᱮᱱᱫᱚ ᱧᱟᱢᱚᱜ ᱫᱚ ᱦᱮᱸ
ᱟᱫᱚᱞᱤᱧ ᱢᱮᱱᱫᱟ ᱚᱱᱟ ᱨᱟᱱᱩ ᱨᱟᱱ ᱫᱚ ᱚᱱᱛᱮ ᱵᱤᱞᱟᱹᱛ ᱫᱤᱥᱚᱢ ᱨᱮ ᱧᱟᱢᱚᱜᱼᱟ ᱥᱮ ᱟᱵᱤᱧ ᱫᱚ ᱚᱱᱟ ᱫᱚ ᱵᱤᱨ ᱫᱤᱥᱚᱢ ᱠᱷᱚᱱ ᱠᱷᱚᱱ ᱜᱮ ᱚᱱᱟ ᱫᱚᱯᱮ ᱤᱫᱤ ᱛᱟᱵᱚᱱ ᱜᱮᱭᱟ? ᱚᱝᱠᱟ ᱫᱚ ᱵᱟᱝ ᱵᱤᱞᱤᱛ ᱫᱤᱥᱚᱢ ᱨᱮᱫᱚ ᱵᱟᱝ ᱧᱟᱢᱚᱜᱼᱟ ᱵᱤᱨ ᱫᱤᱥᱚᱢ ᱟᱹᱜᱩᱭ ᱜᱮᱭᱟ ᱟᱞᱮ ᱥᱮᱜ ᱨᱮᱱ ᱦᱚᱲ ᱫᱚ᱾
ᱟᱜ ᱟᱪᱪᱷᱟ ᱟᱪᱪᱷᱟ ᱟᱪᱪᱷᱟ ᱟᱪᱪᱷᱟ᱾
ᱟᱪᱪᱷᱟ ᱟᱪᱪᱷᱟ ᱟᱪᱪᱷᱟ᱾